ᱡᱚᱦᱟᱨ ᱜᱮ
ᱦᱮᱸ ᱡᱚᱦᱟᱨ ᱜᱮ ᱜᱚᱝᱠᱮᱼᱼ
ᱦᱮᱸ ᱜᱚᱝᱠᱮ ᱨᱚᱲ ᱟᱸᱡᱚᱢ ᱧᱟᱢᱚᱜ ᱠᱟᱱᱟ ᱱᱟᱯᱟᱭ ᱥᱟᱺᱦᱤᱡᱼᱼ
ᱦᱮᱸ ᱜᱚᱝᱠᱮ ᱨᱚᱲ ᱫᱚ ᱟᱸᱡᱚᱢᱚᱜ ᱠᱟᱱᱟ ᱟᱹᱰᱤ ᱱᱟᱯᱟᱭ ᱜᱮᱼᱼ ᱛᱚ ᱜᱚᱝᱠᱮ ᱟᱹᱞᱤᱧᱟᱜ ᱨᱚᱲ ᱠᱤ ᱟᱸᱡᱚᱢᱚᱜ ᱠᱟᱱᱟ ᱱᱟᱯᱟᱭ ᱜᱮ
ᱦᱮᱸ ᱜᱚᱝᱠᱮ ᱮᱠᱟᱞ ᱴᱷᱟᱢ ᱴᱷᱟᱢ ᱜᱮ ᱟᱸᱡᱚᱢ ᱧᱟᱢᱚᱜ ᱠᱟᱱᱟ ᱱᱟᱦᱟᱜ
ᱟᱪᱪᱷᱟ ᱟᱹᱰᱤ ᱱᱟᱯᱟᱭ ᱠᱟᱛᱷᱟ ᱠᱟᱱᱟ
ᱟᱨ ᱜᱚᱝᱠᱮ ᱛᱟᱦᱚᱞᱮ ᱫᱟᱠᱟ ᱠᱚᱫᱚ ᱡᱚᱢ ᱵᱟᱲᱟ ᱦᱩᱭᱱᱟ ᱥᱮ ᱵᱟᱝ
ᱦᱮᱸ ᱜᱚᱝᱠᱮ ᱫᱟᱠᱟ ᱠᱚᱫᱚ ᱡᱚᱢ ᱦᱩᱭ ᱮᱱᱟ
ᱟᱪᱪᱷᱟ ᱪᱮᱫ ᱫᱚᱯᱮ ᱦᱮᱸ ᱜᱚᱝᱠᱮ ᱪᱮᱫ ᱫᱚᱯᱮ ᱩᱛᱩ ᱠᱮᱫᱟ ᱟᱯᱮ ᱫᱚ
ᱟᱞᱮ ᱫᱚ ᱱᱚᱰᱮ ᱫᱚ ᱛᱮᱦᱮᱧ ᱫᱚ ᱞᱮ ᱩᱛᱩ ᱠᱮᱫᱟ ᱦᱟᱹᱠᱩ ᱩᱛᱩ ᱛᱚ ᱜᱚᱝᱠᱮ ᱟᱯᱮ ᱫᱚᱼᱼ
ᱟᱞᱮ ᱫᱚᱞᱮ ᱩᱛᱩ ᱞᱮᱫᱟ ᱛᱤᱦᱤᱧ ᱫᱚ ᱥᱩᱠᱨᱤ ᱡᱤᱞ ᱜᱚᱝᱠᱮ ᱟᱫᱚ ᱵᱚᱦᱚᱜ ᱨᱮᱱᱟᱜ ᱡᱤᱞ ᱜᱮ ᱟᱹᱜᱩ ᱞᱮᱫᱟᱞᱮ ᱟᱫᱚ ᱟᱹᱰᱤ ᱥᱤᱵᱤᱞ ᱵᱩᱡᱷᱟᱹᱜ ᱠᱟᱱ ᱛᱟᱦᱮᱸᱱᱟ ᱥᱩᱠᱨᱤ ᱡᱤᱞ ᱫᱚ ᱞᱟᱦᱟ ᱠᱷᱚᱱᱜᱮ ᱥᱤᱵᱤᱞ ᱜᱧ ᱟᱹᱭᱠᱟᱹᱣ ᱵᱟᱲᱟᱭᱮᱫ ᱛᱟᱦᱮᱸᱟ ᱟᱛᱚ
ᱟᱪᱪᱷᱟ᱾
ᱟ ᱜᱚᱝᱠᱮ ᱟᱯᱮ ᱥᱮᱫ ᱥᱩᱠᱨᱤ ᱡᱤᱞ ᱯᱮ ᱡᱚᱢ ᱵᱟᱲᱟᱭᱟ ᱥᱮ ᱵᱟᱝ?
ᱜᱚᱝᱠᱮ ᱥᱩᱠᱨᱤ ᱡᱤᱞ ᱫᱚᱞᱮ ᱡᱚᱢ ᱜᱮᱭᱟ ᱟᱞᱮ ᱫᱚ᱾
ᱟᱪᱪᱷᱟ᱾
ᱢᱟᱫᱷᱮᱨ ᱦᱤᱞᱳᱜ ᱦᱚᱸ ᱜᱚᱢᱠᱮ ᱞᱟᱹᱭᱟᱹᱧ ᱟᱞᱮ ᱟᱛᱳ ᱨᱮ ᱢᱤᱫᱴᱟᱝ ᱢᱮᱨᱚᱢ ᱱᱟᱦᱟᱜ ᱛᱩᱭᱩ ᱠᱚ ᱟᱹᱛᱠᱤᱨ ᱞᱤᱫᱤᱭᱟ ᱦᱮᱸ, ᱟᱫᱚ ᱩᱱᱤ ᱢᱮᱨᱚᱢ ᱫᱚ ᱮᱸ ᱢᱟᱹᱞᱤᱠ ᱦᱚᱸᱠᱚ ᱢᱚᱱᱮ ᱠᱮᱫᱟ ᱱᱩᱭ ᱫᱚ ᱜᱮᱨ ᱟᱠᱟᱫᱮᱭᱟᱠᱚ ᱱᱟᱦᱟᱸᱜ ᱵᱟᱝᱠᱷᱟᱱ ᱜᱚᱡᱚᱜᱼᱟᱭ᱾ ᱟᱫᱚ ᱚᱱᱟ ᱛᱮᱜᱮ ᱠᱚ ᱜᱚᱡ ᱠᱮᱫᱮᱭᱟ ᱛᱚ ᱩᱱᱤ ᱢᱮᱨᱚᱢᱟᱜ ᱡᱤᱞ ᱦᱚᱸ ᱵᱟᱨ ᱯᱮ ᱫᱤᱱ ᱫᱷᱚᱨᱮ ᱡᱚᱢ ᱦᱩᱭ ᱱᱟ
ᱟᱪᱪᱷᱟ᱾
ᱜᱚᱝᱠᱮ ᱛᱟᱦᱚᱞᱮ ᱟᱯᱮ ᱥᱮᱫ ᱛᱩᱭᱩ ᱠᱚ ᱢᱮᱱᱟᱜ ᱠᱚᱣᱟ ᱥᱮ ᱵᱟᱝ? ᱦᱮᱸ
ᱜᱚᱝᱠᱮ ᱞᱟᱹᱭ ᱞᱮᱠᱷᱟᱱ ᱟᱞᱮ ᱥᱮᱫ ᱫᱚ ᱛᱩᱭᱩ ᱠᱚᱫᱚ ᱢᱮᱱᱟᱜ ᱠᱚᱣᱟ ᱟᱨ ᱟᱹᱰᱤ ᱡᱟᱹᱥᱛᱤ ᱜᱮ ᱢᱮᱱᱟᱜ ᱠᱚᱣᱟ᱾ ᱮᱠᱫᱚᱢ ᱛᱟᱨᱟᱥᱤᱧ ᱵᱮᱞᱟᱢ ᱦᱮᱸ ᱜᱚᱝᱠᱮ
ᱟᱨ ᱱᱚᱜ ᱱᱚᱝᱠᱟ ᱟᱞᱮ ᱥᱮᱫ ᱡᱟᱦᱟᱸ ᱞᱮᱠᱟ ᱚᱲᱟᱜ ᱥᱩᱨ ᱥᱩᱨ ᱠᱷᱚᱱ ᱢᱮᱨᱚᱢ ᱠᱚ ᱥᱩᱠᱨᱤ ᱠᱩ ᱠᱩ ᱥᱮ ᱱᱚᱝᱠᱟ ᱥᱤᱢ ᱠᱚᱦᱚᱸ ᱠᱚ ᱟᱹᱛᱠᱤᱨ ᱠᱚᱜᱮᱭᱟ ᱟᱯᱮᱥᱮᱫ ᱱᱚᱝᱠᱟ ᱠᱚᱠᱚ ᱟᱹᱛᱠᱟᱹᱨ ᱠᱚᱜᱮᱭᱟ ᱥᱮ ᱵᱟᱝ?
ᱦᱮᱸ ᱜᱚᱢᱠᱮ ᱟᱨ ᱟᱞᱚᱵᱮᱱ ᱞᱟᱹᱭᱟ ᱱᱩᱠᱩ ᱛᱩᱭᱩ ᱟᱞᱮ ᱥᱮᱫ ᱫᱚᱠᱚ ᱡᱟᱹᱥᱛᱤ ᱠᱟᱱᱟ᱾ ᱥᱤᱢ ᱛᱷᱮᱠᱮ ᱥᱩᱠᱨᱤ ᱛᱷᱮᱠᱮ ᱢᱟᱱᱮ ᱱᱩᱝᱠᱩ ᱞᱟᱹᱜᱤᱫ ᱢᱟᱱᱮ ᱴᱷᱤᱠ ᱢᱚᱛᱚ ᱟᱞᱮ ᱚᱱᱛᱮ ᱫᱚ ᱵᱟᱠᱩ ᱛᱟᱦᱮᱸ ᱦᱚᱪᱚ ᱟᱠᱚ ᱠᱟᱱᱟ ᱢᱚᱡᱽ ᱛᱮ ᱪᱮᱫ ᱞᱮᱠᱟ ᱧᱮᱞ ᱞᱮᱠᱷᱟᱱ ᱟᱭᱩᱵ ᱛᱟᱨᱟᱥᱤᱧ ᱞᱮᱱᱠᱷᱟᱱ ᱜᱮ ᱥᱤᱢ ᱫᱚᱠᱚ ᱟᱹᱛᱠᱤᱨ ᱠᱚᱣᱟ᱾ ᱟᱨ ᱛᱤᱱ ᱠᱚᱨᱮ ᱟᱞᱮ ᱚᱱᱟ ᱠᱩᱰᱟᱹᱢ ᱥᱟᱛᱮ ᱥᱟᱛᱮ ᱠᱚ ᱦᱤᱡᱩᱜᱼᱟ ᱟᱞᱮᱦᱚ ᱵᱟᱞᱮ ᱵᱟᱞᱮ ᱵᱩᱡᱷᱟᱹᱣᱟ᱾
ᱟᱞᱮ ᱥᱮᱫ ᱦᱚᱸ ᱜᱚᱝᱠᱮ ᱚᱝᱠᱟᱜ ᱜᱮ ᱚᱲᱟᱜ ᱥᱩᱨ ᱥᱩᱨᱛᱮ ᱜᱟᱡᱟᱲ ᱠᱩ ᱢᱮᱱᱟᱜᱼᱟ ᱛᱚ, ᱛᱚ ᱚᱱᱟ ᱜᱟᱡᱟᱲ ᱨᱮ ᱞᱟᱢᱵᱮᱫ ᱞᱟᱵᱮᱫ ᱛᱮᱠᱚ ᱦᱤᱡᱩᱜ ᱜᱤᱭᱟ᱾ ᱟᱫᱚ ᱱᱩᱠᱩ ᱛᱩᱭᱩ ᱫᱚᱞᱮ ᱧᱟᱢ ᱞᱮᱠᱚ ᱠᱷᱟᱱ ᱫᱚᱞᱮ ᱞᱟᱜᱟ ᱫᱚᱞᱮ ᱞᱟᱜᱟ ᱠᱚᱜᱮᱭᱟ ᱟᱫᱚ ᱫᱟᱹᱲ ᱦᱚᱸ ᱟᱹᱰᱤ ᱠᱟᱡᱟᱠ ᱜᱮ ᱜᱮᱠᱚ ᱫᱟᱹᱲᱟ ᱟᱫᱚ ᱥᱟᱸᱜᱤ ᱧᱚᱜ ᱦᱚᱲᱮᱢ ᱛᱟᱦᱮᱸᱱ ᱠᱷᱟᱱ ᱫᱚ ᱛᱩᱭᱩ ᱦᱚᱸᱠᱚ ᱞᱟᱜᱟ ᱠᱚᱜᱮᱭᱟ᱾ ᱟᱨ ᱤᱱᱟᱹ ᱪᱷᱟᱲᱟ ᱠᱟᱛᱮ ᱦᱚᱸ ᱱᱚᱜᱼᱚ ᱱᱚᱝᱠᱟ ᱦᱮᱸ ᱜᱚᱝᱠᱮ ᱞᱟᱹᱭ ᱢᱮ᱾
ᱟᱫᱚ ᱛᱩᱭᱩ ᱫᱚᱯᱮ ᱡᱚᱢ ᱠᱚᱣᱟ ᱥᱮ ᱵᱟᱝᱟ? ᱜᱚᱡ ᱞᱮᱠᱷᱟᱱ ᱠᱚ ᱢᱟᱱᱮ ᱜᱚᱡ ᱠᱚᱣᱟ ᱯᱮ
ᱦᱮᱸ ᱜᱚᱝᱠᱮ ᱮᱠᱟᱞ ᱡᱚᱢ ᱜᱤ᱾ ᱟᱨ ᱥᱤᱵᱤᱞ ᱦᱚᱸ ᱥᱤᱵᱤᱞ ᱛᱟᱠᱚ ᱜᱮᱭᱟ ᱡᱤᱞ ᱠᱚ ᱮᱠᱟᱞ ᱟᱨᱟᱜ ᱜᱮ ᱧᱮᱞᱚᱜ ᱛᱟᱠᱚᱣᱟ ᱱᱩᱠᱩ ᱛᱩᱭᱩ ᱡᱤᱞ ᱫᱚ᱾ ᱟᱨ ᱱᱩᱠᱩ ᱤᱱᱟᱹ ᱪᱷᱟᱲᱟ ᱠᱟ ᱛᱮ ᱦᱚᱸ ᱱᱩᱠᱩ ᱨᱩᱰᱟᱹ ᱢᱮᱱᱟᱜ ᱠᱚᱣᱟ ᱱᱩᱠᱩ ᱦᱚᱸᱠᱚ ᱥᱤᱢ ᱠᱚ ᱯᱟᱣᱨᱟ ᱠᱚᱠᱚ ᱟᱹᱛᱠᱤᱨ ᱠᱚᱜᱮᱭᱟ ᱜᱚᱢᱠᱮ᱾ ᱛᱚ ᱟᱯᱮᱥᱮᱫ ᱜᱚᱝᱠᱮ ᱨᱩᱰᱟᱹ ᱢᱮᱱᱟᱜ ᱠᱚᱣᱟ?
ᱛᱚ ᱜᱚᱢᱠᱮ ᱨᱩᱰᱟᱹ ᱫᱚ ᱟᱞᱮ ᱥᱮᱫ ᱫᱚ ᱚᱝᱠᱟ ᱫᱚ ᱵᱟᱹᱱᱩᱜ ᱠᱚᱣᱟ, ᱠᱤᱱᱛᱩ ᱛᱩᱭᱩ ᱫᱚ ᱢᱮᱱᱟᱜ ᱠᱚᱣᱟ ᱤᱱᱟᱹ ᱫᱚᱞᱤᱧ ᱞᱟᱹᱭ ᱦᱚᱪᱚ ᱫᱟᱲᱮᱭᱟᱜᱼᱟ᱾ ᱟᱨ ᱨᱩᱸᱰᱟᱹ ᱦᱚᱸᱠᱚ ᱡᱚᱢᱮᱫ ᱠᱚᱜᱮᱭᱟ ᱟᱞᱮᱥᱮᱫ ᱫᱚ ᱟᱹᱰᱤ ᱢᱚᱡᱽ ᱜᱮ ᱠᱚ ᱥᱤᱵᱞᱟ, ᱜᱚᱢᱠᱮ ᱞᱟᱹᱭᱟᱞᱤᱧ ᱛᱟᱦᱞᱮ ᱛᱩᱭᱩ ᱥᱮᱱᱟᱜ ᱠᱷᱚᱱ ᱢᱤᱫᱴᱮᱱ ᱞᱤᱧ ᱫᱤᱥᱟᱹ ᱠᱮᱫᱟ ᱡᱮ ᱛᱩᱭᱩ ᱛᱚ ᱛᱩᱭᱩ ᱡᱟᱸᱦᱟᱭ ᱩᱱᱠᱩᱣᱟᱜ ᱢᱟᱭᱟᱢ ᱫᱚ ᱪᱮᱫ ᱠᱟᱹᱢᱤᱨᱮ ᱞᱟᱜᱟᱜ ᱜᱮᱭᱟ ᱠᱟᱹᱴᱤᱡ ᱵᱤᱱ ᱞᱟᱹᱭ ᱞᱮᱠᱷᱟᱱ ᱱᱟᱯᱟᱭ ᱠᱚᱜᱼᱟ᱾
ᱟᱪᱪᱷᱟ ᱜᱚᱝᱠᱮ ᱛᱩᱭᱩ ᱢᱟᱭᱟᱢ ᱱᱟᱦᱟᱜ ᱵᱟᱝ?
ᱦᱩᱸ ᱩᱱᱠᱩᱣᱟᱜ ᱠᱟᱹᱢᱤ ᱫᱚ ᱪᱮᱫ ᱨᱮ ᱞᱟᱜᱟᱜ ᱜᱮᱭᱟ?
ᱟᱫᱚ ᱛᱩᱭᱩ ᱢᱟᱭᱟᱢ ᱫᱚ ᱱᱟᱜ ᱠᱟᱱ ᱜᱚᱢᱠᱮ ᱡᱚᱢ ᱫᱚ ᱡᱚᱢ ᱵᱟᱲᱟ ᱦᱩᱭᱟ ᱠᱟᱱ ᱜᱮᱭᱟ᱾ ᱛᱚ ᱱᱚᱝᱠᱟ ᱩᱛᱩ ᱠᱚᱨᱮ ᱛᱟᱞᱟ ᱛᱮᱜᱮ᱾ ᱟᱫᱚ ᱱᱚᱝᱠᱟ ᱠᱟᱹᱢᱤ ᱫᱚ ᱪᱮᱫ ᱠᱟᱹᱢᱤᱨᱮ ᱱᱟᱦᱟᱜ ᱞᱟᱜᱟᱜᱼᱟ, ᱱᱚᱣᱟ ᱫᱚ ᱱᱟᱦᱟᱜ ᱜᱚᱝᱠᱮ ᱵᱟᱝᱤᱧ ᱵᱟᱲᱟᱭᱟ᱾ ᱟᱫᱚ ᱜᱚᱝᱠᱮ ᱟᱢᱜᱮᱢ ᱵᱟᱲᱟᱭ ᱟᱠᱟᱫ ᱠᱷᱟᱱ ᱟᱫᱚ ᱞᱟᱹᱭ ᱛᱟᱞᱟᱝ ᱢᱮ᱾
ᱛᱚ ᱜᱚᱢᱠᱮ ᱟᱹᱞᱤᱧ ᱫᱚᱞᱤᱧ ᱟᱸᱡᱚᱢ ᱠᱟᱜᱼᱟ ᱛᱩᱭᱩ ᱢᱟᱭᱟᱢ ᱵᱟᱢᱚᱞᱮ ᱡᱟᱦᱟᱸ ᱠᱚᱨᱮ ᱠᱟᱴᱟᱨᱮᱢ ᱚᱱᱮ ᱠᱟᱴᱟᱞ ᱠᱟᱴᱟ ᱞᱟᱛᱟᱨ ᱨᱮ ᱛᱟᱦᱚᱞᱮ ᱠᱷᱟᱨᱮ ᱠᱚᱨᱮ ᱡᱩᱫᱤᱢ ᱜᱮᱫ ᱵᱟᱲᱟ ᱟᱠᱟᱱ ᱠᱷᱟᱱ ᱥᱮ ᱚᱱᱮ ᱵᱟᱠᱚ ᱞᱟᱹᱭᱟᱢ ᱥᱟᱭᱤᱰ ᱥᱟᱭᱤᱰ ᱛᱮ ᱠᱟᱹᱢᱤ ᱠᱟᱹᱢᱤ ᱛᱮᱠᱚ ᱟᱫᱷᱚᱢ ᱠᱚᱫᱚ ᱚᱱᱠᱟ ᱪᱤᱱᱦᱚ ᱛᱟᱦᱮᱱ ᱛᱟᱠᱚᱣᱟ᱾ ᱜᱮ ᱜᱮ ᱞᱮᱠᱟ ᱧᱮᱞᱚᱜᱼᱟ ᱫᱷᱟᱨᱟ᱾ ᱟᱫᱚ ᱚᱱᱟ ᱠᱚ ᱚᱱᱟ ᱢᱟᱭᱟᱢᱮᱢ ᱚᱡᱚᱜ ᱞᱮᱠᱷᱟᱱ ᱵᱚᱞᱮ ᱵᱮᱥᱚᱜᱼᱟ ᱚᱱᱠᱟᱞᱤᱧ ᱵᱟᱰᱟᱭᱟ᱾
ᱵᱟᱭ ᱜᱷᱟ ᱟᱪᱪᱷᱟ᱾ ᱱᱚᱜᱼᱚ ᱱᱚᱣᱟ ᱠᱟᱛᱷᱟ ᱫᱚ ᱱᱟᱦᱟᱜ ᱤᱧ ᱦᱚᱧ ᱵᱟᱲᱟᱭ ᱠᱟᱱ ᱛᱟᱦᱮᱸᱫ ᱜᱮᱭᱟ ᱟᱫᱚ ᱱᱚᱜ ᱱᱚᱣᱟ ᱡᱟᱦᱟᱸᱭ ᱠᱚᱣᱟᱜ ᱠᱟᱴᱟ ᱠᱚ ᱨᱮᱭᱟᱲ ᱫᱤᱱ ᱯᱟᱲᱟᱜᱚᱜ ᱛᱟᱠᱚᱣᱟ ᱥᱮ ᱚᱠᱚᱭ ᱠᱚᱣᱟᱜ ᱫᱚ ᱜᱚᱨᱚᱢ ᱫᱤᱱ ᱱᱟᱜ ᱱᱚᱜᱼᱚ ᱱᱚᱝᱠᱟ ᱜᱳᱞ ᱜᱳᱞ ᱵᱷᱩᱜᱟᱹᱜᱚᱜ ᱛᱟᱠᱚᱣᱟ ᱱᱟᱦᱟᱜ ᱱᱩᱠᱩ ᱫᱚ ᱤᱧᱫᱚᱩᱧ ᱵᱟᱲᱟᱭ ᱛᱟᱦᱮᱸᱫ ᱱᱚᱣᱟ ᱠᱟᱰᱟ ᱢᱟᱭᱟᱢ ᱠᱚ ᱠᱟᱰᱟ ᱢᱟᱭᱟᱢ ᱠᱚ ᱞᱮᱵᱮᱫ ᱞᱮᱠᱷᱟᱡ ᱱᱚᱣᱟ ᱫᱚ ᱵᱮᱥᱚᱜ ᱛᱟᱠᱚᱣᱟ ᱵᱚᱞᱮ᱾ ᱟᱫᱚ ᱜᱚᱝᱠᱮ ᱛᱟᱦᱚᱞᱮ ᱟᱯᱮ ᱥᱮᱫ ᱫᱚ ᱱᱚᱣᱟ ᱫᱚ ᱛᱩᱭᱩ ᱢᱟᱭᱟᱢ ᱛᱮ ᱵᱮᱥᱚᱜᱼᱟ ᱵᱟᱝ?
ᱦᱮᱸ ᱦᱮᱸ᱾
ᱦᱮᱸ ᱟᱫᱚ ᱟᱞᱮ ᱥᱮᱫ ᱨᱮᱱ ᱦᱚᱲ ᱠᱚᱦᱚᱸ ᱟᱭᱢᱟᱜᱤᱧ ᱧᱮᱞ ᱟᱠᱟᱫ ᱠᱚᱣᱟ᱾ ᱱᱚᱝᱠᱟ ᱠᱟᱴᱟ ᱠᱚ ᱯᱟᱲᱟᱜ ᱯᱟᱲᱟᱜ ᱛᱟᱠᱚ ᱜᱮᱭᱟ ᱥᱟᱶᱛᱮ ᱱᱚᱜᱚᱝᱠᱟ ᱠᱟᱹᱢᱤ ᱫᱤᱱ ᱦᱚᱸ ᱠᱟᱴᱟ ᱠᱚ ᱵᱟᱹᱲᱤᱡᱼᱚᱜ ᱛᱟᱠᱚ ᱜᱮᱭᱟ᱾ ᱛᱚ ᱛᱟᱦᱚᱞᱮ ᱜᱚᱢᱠᱮ ᱛᱩᱭᱩ ᱢᱟ ᱢᱮᱱᱟᱜ ᱠᱚᱜᱮ ᱡᱚᱢ ᱦᱚᱸᱞᱮ ᱡᱚᱢ ᱵᱟᱲᱟᱭᱮᱫ ᱠᱚᱜᱮᱭᱟ᱾ ᱛᱚ ᱱᱩᱠᱩᱣᱟᱜ ᱢᱟᱭᱟᱢ ᱛᱟᱦᱚᱞᱮ ᱚᱠᱟ ᱞᱮᱠᱟ ᱚᱡᱚᱜ ᱦᱩᱭᱩᱜᱼᱟ ᱜᱚᱢᱠᱮ?
ᱛᱚ ᱞᱟᱹᱭ ᱞᱮᱠᱷᱟᱱ ᱩᱱᱠᱩ ᱡᱟᱦᱟᱸ ᱛᱩᱭᱩᱢ ᱜᱚᱡ ᱠᱮᱫᱮᱭᱟ ᱚᱱᱟ ᱥᱚᱸᱜᱮ ᱥᱚᱸᱜᱮ ᱚᱱᱟ ᱢᱟᱭᱟᱢ ᱞᱟᱜᱟᱣ ᱞᱮᱠᱷᱟᱱ ᱫᱚ ᱟᱹᱰᱤ ᱱᱟᱯᱟᱭᱚᱜᱼᱟ᱾ ᱪᱮᱫᱟᱜ ᱥᱮ ᱛᱚᱠᱷᱚᱱ ᱠᱟᱜ ᱨᱮᱜᱮ ᱞᱟᱜᱟᱣ ᱞᱮᱠᱷᱟᱱ ᱫᱚ ᱵᱮᱥᱴᱚᱜᱼᱟ᱾ ᱟᱹᱞᱤᱧ ᱫᱚᱞᱤᱧ ᱵᱟᱲᱟᱭᱟ ᱟᱨ ᱱᱤᱝᱠᱟ ᱫᱚᱦᱚ ᱠᱟᱛᱮ ᱫᱚ ᱚᱱᱟ ᱫᱚ ᱞᱟᱹᱭ ᱞᱮᱠᱷᱟᱱ ᱵᱟᱹᱥᱤᱭᱟᱹᱜ ᱠᱟᱱᱟ ᱛᱚ ᱚᱱᱟ ᱫᱚ ᱵᱟᱝᱟ ᱴᱟᱴᱠᱟ ᱢᱟᱭᱟᱢ᱾ ᱞᱮ ᱠᱷᱟᱱ ᱛᱮᱦᱮᱧ ᱜᱮᱢ ᱜᱚᱡ ᱠᱮᱫᱮᱭᱟ ᱛᱮᱦᱮᱧ ᱜᱮ ᱚᱱᱟ ᱡᱩᱫᱤᱢ ᱞᱟᱜᱟᱣᱟ ᱛᱟᱦᱞᱮ ᱟᱹᱰᱤ ᱪᱟᱸᱬᱜᱮ ᱩᱥᱟᱹᱨᱟ ᱛᱮ ᱴᱷᱤᱠᱩᱜ ᱛᱟᱢᱟ᱾ ᱛᱚ ᱱᱚᱝᱠᱟ ᱟᱹᱞᱤᱧ ᱫᱚᱞᱤᱧ ᱵᱟᱰᱭᱟ᱾ ᱟᱨ ᱡᱟᱦᱟᱸ ᱞᱟᱹᱭ ᱠᱮᱫᱟ ᱵᱮᱱ ᱟᱵᱮᱱ ᱠᱟᱰᱟ ᱢᱟᱭᱟᱢ ᱚᱱᱟ ᱦᱚᱞᱤᱧ ᱟᱸᱡᱚᱢ ᱫᱚᱞᱤᱧ ᱟᱸᱡᱚᱢ ᱠᱟᱜ ᱜᱮᱭᱟ᱾
ᱟᱪᱪᱷᱟ ᱟᱹᱰᱤ ᱱᱟᱯᱟᱭ ᱟᱫᱚ ᱱᱚᱜᱼᱚ ᱱᱚᱝᱠᱟ ᱛᱩᱭᱩ ᱦᱚᱸ ᱡᱚᱢ ᱦᱚᱞᱮ ᱡᱚᱢᱮᱫ ᱠᱚᱜᱮᱭᱟ ᱪᱟᱵᱟ ᱦᱚᱸ ᱵᱟᱝᱠᱚ ᱪᱟᱵᱟᱜ ᱠᱟᱱᱟ᱾ ᱚᱠᱟ ᱠᱚᱨᱮ ᱠᱷᱚᱱ ᱪᱚᱠᱚ ᱦᱤᱡᱩᱜᱚᱜ ᱠᱟᱱᱟ ᱟᱹᱛᱩ ᱫᱤᱥᱚᱢ ᱛᱮ ᱟᱨ ᱠᱩᱸᱵᱽᱲᱩ ᱠᱚ ᱥᱮᱬᱟᱭ ᱮᱫᱟ᱾ ᱟᱫᱚ
ᱮᱠᱫᱚᱢ ᱮᱠᱫᱚᱢ᱾
ᱛᱩᱭᱩ ᱦᱚᱸ ᱪᱤᱠᱟᱹ ᱠᱚᱣᱟᱢ ᱚᱠᱟᱨᱮ ᱡᱚᱢᱟᱜ ᱠᱚ ᱧᱟᱢᱟ ᱟᱫᱚ ᱚᱱᱟ ᱡᱚᱢ ᱨᱮᱸᱜᱮ ᱡᱟᱞᱟ ᱛᱮᱜᱮ ᱟᱛᱳ ᱚᱲᱟᱜ ᱦᱚᱸᱠᱚ ᱦᱤᱡᱩᱜᱚᱜ ᱠᱟᱱᱟ᱾ ᱫᱤᱱ ᱦᱤᱞᱳᱜ ᱛᱟᱨᱟᱥᱤᱧ ᱵᱮᱲᱟ ᱞᱮᱱᱠᱷᱟᱱ ᱜᱮ ᱛᱩᱭᱩ ᱱᱟᱦᱜ ᱠᱚ ᱨᱟᱜ ᱟ᱾ ᱟᱨ ᱮᱢᱚᱱ ᱠᱚ ᱨᱟᱜᱟ ᱜᱚᱴᱟ ᱢᱤᱫᱴᱟᱝ ᱛᱩᱭᱩ ᱨᱟᱜ ᱞᱮᱠᱷᱟᱱ ᱜᱮ ᱜᱚᱴᱟ ᱚᱱᱟ ᱟᱹᱛᱳ ᱨᱮᱱ ᱛᱳᱭᱳ ᱫᱚᱠᱚ ᱨᱟᱜᱟ ᱱᱦᱟᱸᱜ᱾ ᱜᱚᱴᱟ ᱵᱮᱲᱦᱟᱭ ᱮᱢ ᱟᱸᱡᱚᱢᱟ ᱛᱳᱭᱳ ᱨᱟᱜ ᱟᱨ ᱟᱛᱳ ᱠᱚᱨᱮ ᱥᱮᱛᱟ ᱦᱚᱸ ᱢᱮᱱᱟᱜ ᱠᱚᱜᱮᱭᱟ ᱟᱨ ᱱᱩᱠᱩ ᱢᱟ ᱵᱚᱛᱚᱨᱚᱜ ᱜᱮᱭᱟ ᱠᱚ ᱡᱟᱹᱥᱛᱤ᱾
ᱛᱚ ᱵᱟᱝ ᱢᱚᱱᱮ ᱟᱹᱞᱤᱧ ᱫᱚᱞᱤᱧ ᱵᱟᱲᱟᱭᱟ ᱡᱮ ᱛᱩᱭᱩ ᱫᱚ ᱟᱹᱰᱤ ᱠᱚ ᱪᱟᱞᱟᱠ ᱜᱮᱭᱟ᱾ ᱫᱚᱢᱮ ᱵᱩᱫᱽᱫᱷᱤ ᱢᱮᱱᱟᱜ ᱛᱟᱠᱚᱣᱟ᱾
ᱦᱮᱸ ᱜᱚᱝᱠᱮ ᱱᱚᱣᱟ ᱠᱟᱛᱷᱟ ᱫᱚ ᱮᱠᱟᱞ ᱟᱹᱰᱤ ᱥᱟᱹᱨᱤ ᱜᱮᱢ ᱞᱟᱹᱭ ᱟᱠᱟᱫᱟ᱾ ᱡᱟᱦᱟᱸ ᱞᱮᱠᱟ ᱱᱟᱦᱜ ᱟᱞᱮ ᱚᱲᱟᱜ ᱠᱷᱚᱱ ᱢᱤᱫᱴᱟᱝ ᱢᱮᱨᱚᱢ ᱦᱚᱯᱚᱱ ᱠᱚ ᱟᱹᱛᱠᱤᱨ ᱞᱮᱫᱮᱭᱟ ᱦᱮᱸ᱾ ᱟᱫᱚ, ᱱᱟᱣᱟ ᱟᱲᱮ ᱠᱷᱚᱱ ᱢᱤᱫ ᱟᱲᱮ ᱠᱷᱚᱱ ᱫᱚ ᱛᱩᱭᱩ ᱵᱟᱨᱭᱟ ᱠᱤᱱ ᱨᱟᱜ ᱫᱟ, ᱟᱨ ᱡᱚᱛᱚ ᱥᱮᱛᱟ ᱚᱠᱟ ᱴᱷᱮᱱ ᱛᱳᱭᱳ ᱠᱚ ᱨᱟᱜ ᱫᱟ ᱚᱱᱛᱮ ᱠᱚ ᱫᱟᱹᱲ ᱤᱫᱤ ᱪᱟᱵᱟᱣ ᱠᱟᱫᱟ ᱟᱨ ᱱᱟᱣᱟ ᱟᱲᱮ ᱛᱮ ᱢᱤᱫ ᱴᱟᱝ ᱛᱩᱭᱩ ᱫᱚ ᱟᱹᱪᱩᱨ ᱟᱹᱪᱩᱨ ᱛᱮ ᱦᱮᱡ ᱟᱠᱟᱱ ᱛᱮ ᱢᱮᱨᱚᱢ ᱦᱚᱯᱚᱱ ᱜᱮᱨ ᱠᱟᱛᱮᱜ ᱮ ᱟᱹᱛᱠᱤᱨ ᱠᱮᱫᱮᱭᱟ᱾ ᱟᱫᱚ ᱥᱮᱛᱟ ᱠᱚᱢᱟ ᱡᱚᱛᱚ ᱦᱟᱱᱛᱮᱠᱤᱱ ᱦᱚᱦᱚ ᱤᱫᱤ ᱟᱠᱟᱫ ᱠᱚᱣᱟ ᱦᱟᱱᱠᱤᱱ ᱱᱟᱦᱟᱜ᱾ ᱟᱨ ᱥᱮᱛᱟ ᱦᱚᱸ ᱵᱷᱩᱜ ᱫᱚᱠᱚ ᱵᱷᱩᱜᱽ ᱜᱮᱭᱟ᱾ ᱟᱫᱚ ᱵᱚᱛᱚᱨ ᱦᱚᱸ ᱡᱟᱹᱱᱤᱡ ᱫᱚᱢᱮ ᱠᱚ ᱵᱚᱛᱚᱨᱼᱚᱜ ᱜᱮᱭᱟ᱾ ᱛᱷᱚᱲᱟ ᱜᱟᱱ ᱠᱚ ᱪᱟᱞᱟᱜᱼᱟ ᱟᱨᱠᱚ ᱨᱩᱣᱟᱹᱲ ᱦᱤᱡᱩᱜ ᱜᱮᱭᱟ ᱜᱚᱝᱠᱮ᱾
ᱛᱚ ᱜᱚᱝᱠᱮ ᱟᱹᱞᱤᱧᱼᱟᱜ ᱵᱤᱫᱟᱹᱞ ᱨᱮ ᱦᱚᱸ ᱱᱤᱝᱠᱟ ᱦᱩᱭ ᱠᱟᱱᱟ ᱡᱮ ᱢᱤᱫ ᱫᱷᱟᱣ ᱟᱹᱞᱤᱧ ᱞᱤᱧ ᱪᱟᱞᱟᱜ ᱠᱟᱱ ᱛᱟᱦᱸᱮᱱ ᱟ ᱵᱟᱹᱫᱽ ᱛᱮ ᱵᱟᱹᱫᱽ ᱞᱤᱧ ᱪᱟᱞᱟᱜ ᱠᱟᱱ ᱛᱟᱦᱸᱮᱱᱟ ᱚᱸᱰᱮᱞᱤᱧ ᱟᱫᱷᱟ ᱨᱟᱥᱛᱟ ᱨᱮᱞᱤᱧ ᱧᱟᱢ ᱠᱮᱜ ᱠᱚᱣᱟ ᱵᱟᱹᱫᱽ ᱨᱮ ᱵᱟᱨᱭᱟ ᱛᱩᱭᱩ, ᱟᱨ ᱟᱞᱤᱧ ᱴᱷᱮᱱ ᱢᱟ ᱜᱚᱢᱠᱮ ᱚᱱᱠᱟ ᱪᱮᱫ ᱦᱚᱸ ᱵᱟᱝ ᱛᱟᱦᱮᱸ ᱠᱟᱱᱟ᱾ ᱟᱫᱚ ᱞᱟᱹᱭ ᱞᱮᱠᱷᱟᱱ ᱜᱚᱢᱠᱮ ᱟᱹᱞᱤᱧ ᱡᱟᱦᱟᱸ ᱪᱮᱫ ᱦᱚᱸ ᱵᱟᱝ ᱛᱟᱦᱮᱸ ᱠᱟᱱᱟ ᱟᱹᱞᱤᱧ ᱮᱢᱱᱤ ᱛᱮᱜᱮ ᱠᱷᱟᱹᱞᱤ ᱞᱤᱧ ᱛᱤ ᱛᱮᱜᱮ ᱠᱷᱟᱹᱞᱤ ᱞᱤᱧ ᱢᱮᱛᱟ ᱠᱚ ᱠᱟᱱᱟ ᱞᱟᱜᱟᱭᱼᱮᱫ ᱠᱚᱣᱟ, ᱢᱮᱛᱟ ᱫᱚ ᱵᱟᱝ ᱞᱟᱜᱟᱭᱼᱮᱫ ᱠᱚ ᱡᱚᱠᱷᱚᱱ ᱞᱤᱧ ᱞᱟᱜᱟᱭᱼᱮᱫ ᱠᱚᱣᱟ ᱵᱟᱠᱤᱱ ᱫᱟᱹᱲ ᱮᱫᱟ ᱢᱟ ᱜᱚᱢᱠᱮ ᱟᱹᱞᱤᱧ ᱥᱮᱫ ᱜᱮᱠᱚ ᱦᱤᱡᱩᱜ ᱠᱟᱱ᱾ ᱛᱟᱦᱚᱞᱮ ᱜᱚᱝᱠᱮ ᱛᱩᱭᱩ ᱫᱚ ᱟᱯᱮ ᱥᱮᱫ ᱚᱱᱠᱟᱱ ᱢᱮᱱᱟᱜ ᱠᱚᱣᱟ ᱠᱚᱣᱟ ᱰᱮᱧᱡᱟᱨ ᱛᱩᱭᱩ ᱢᱟᱱᱮ ᱡᱮᱞᱮᱠᱟ ᱦᱚᱲ ᱧᱮᱞ ᱛᱮᱦᱚᱸ ᱵᱟᱠᱚ ᱫᱟᱹᱲ ᱟ᱾
ᱦᱮᱸ ᱜᱚᱢᱠᱮ ᱮᱠᱟᱞ ᱟᱹᱰᱤ ᱱᱩᱠᱩ ᱛᱩᱭᱩᱣᱟᱜ ᱦᱚᱸ ᱥᱟᱦᱚᱸᱥ ᱠᱚ ᱵᱟᱹᱲᱛᱤᱜ ᱠᱟᱱᱟ᱾ ᱡᱩᱫᱤ ᱛᱤᱨᱮ ᱴᱷᱮᱸᱜᱟ ᱠᱚ ᱥᱮ ᱡᱟᱦᱟᱱᱟᱜ ᱵᱟᱝ ᱛᱟᱦᱮᱱ ᱛᱟᱢᱟ ᱮᱠᱟᱞ ᱵᱟᱠᱚ ᱵᱚᱛᱚᱨ ᱟᱢᱟ ᱾ ᱟᱨ ᱢᱤᱫ ᱦᱚᱲ ᱠᱚ ᱧᱟᱢ ᱢᱮᱭᱟ ᱥᱮ ᱟᱫᱚ ᱵᱟᱨᱭᱟ ᱯᱮᱭᱟ ᱛᱩᱭᱩ ᱛᱮ ᱦᱚᱲ ᱦᱚᱸᱠᱚ ᱮᱥᱮᱫ ᱜᱮᱭᱟ ᱱᱩᱠᱩ ᱫᱚ ᱟᱫᱚ ᱵᱚᱛᱚᱨ ᱜᱮ ᱵᱟᱝᱠᱚ ᱵᱚᱛᱚᱨᱚᱜᱼᱟ ᱛᱚ ᱚᱱᱟᱛᱮ ᱟᱛᱳ ᱦᱚᱲ ᱠᱚᱦᱚᱸ ᱠᱚ ᱨᱮᱜᱤᱜ ᱜᱮᱭᱟ, ᱛᱚ ᱱᱩᱠᱩ ᱛᱩᱭᱩ ᱛᱚ ᱵᱟᱹᱲᱤᱡ ᱦᱚᱸᱠᱚ ᱵᱟᱹᱲᱤᱡ ᱮᱫᱟ᱾ ᱟᱨ ᱵᱟᱝᱠᱷᱟᱱ ᱱᱩᱠᱩ ᱛᱩᱭᱩ ᱜᱮ ᱱᱟᱦᱟᱜ ᱢᱤᱫ ᱫᱤᱱ ᱫᱚ ᱛᱟᱹᱨᱩᱵ ᱠᱚ ᱵᱮᱱᱟᱜᱼᱟ ᱱᱟᱦᱟᱜ᱾ ᱛᱚ ᱚᱱᱟᱛᱮ ᱡᱚᱢ ᱦᱚᱞᱮ ᱡᱚᱢᱮᱫ ᱠᱚᱣᱟ᱾
ᱟᱹᱰᱤ ᱱᱟᱯᱟᱭ ᱠᱟᱛᱷᱟ ᱵᱚᱱ ᱞᱟᱹᱭ ᱠᱟᱫᱟ ᱪᱮᱫᱟᱜ ᱥᱮ ᱟᱵᱚ ᱫᱚ ᱟᱹᱰᱤ ᱥᱚᱛᱚᱨᱠᱚ ᱫᱚᱨᱠᱟᱨᱚᱜ ᱠᱟᱱ ᱛᱟᱵᱚᱱᱟ ᱥᱮ ᱪᱮᱫ ᱜᱚᱝᱠᱮ?
ᱦᱮᱸ ᱜᱚᱢᱠᱮ ᱮᱠᱟᱞ᱾
ᱜᱚᱢᱠᱮ ᱟᱸᱡᱚᱢ ᱧᱟᱢᱚᱜ ᱠᱟᱱᱟ?
ᱦᱮᱸ ᱜᱚᱝᱠᱮ ᱟᱡᱚᱢ ᱧᱟᱢᱚᱜ ᱠᱟᱱᱟ᱾
ᱟᱫᱚ ᱱᱩᱠᱩ ᱛᱩᱭᱩ ᱫᱚ ᱵᱟᱠᱷᱟᱱ ᱢᱤᱫ ᱫᱤᱱ ᱦᱤᱞᱳᱜ ᱛᱟᱹᱨᱩᱵ ᱱᱟᱦᱟᱜ ᱠᱚ ᱵᱮᱱᱟᱜᱼᱟ ᱦᱮᱸᱥᱮ᱾ ᱟᱨ ᱱᱩᱠᱩ ᱛᱩᱭᱩ ᱡᱩᱫᱤ ᱵᱟᱢ ᱡᱚᱢ ᱛᱟᱦᱚᱞᱮ ᱵᱟᱝᱠᱚ ᱵᱚᱛᱚᱨᱟᱢᱟ ᱡᱟᱦᱟᱸ ᱞᱮᱠᱟ ᱜᱮ ᱛᱩᱭᱩ ᱡᱤᱞ ᱡᱩᱫᱤᱢ ᱡᱚᱢ ᱟᱠᱟᱫᱟ ᱟᱫᱚ ᱛᱩᱭᱩ ᱫᱚ ᱟᱢ ᱧᱮᱞ ᱛᱮᱠᱚ ᱫᱟᱹᱲᱟ ᱾
ᱟᱪᱪᱷᱟ ᱟᱪᱪᱷᱟ᱾ ᱟᱫᱚ ᱜᱚᱝᱠᱮ ᱞᱟᱹᱭ ᱦᱚᱪᱚ ᱮᱫ ᱟᱹᱞᱤᱧ ᱛᱟᱦᱚᱞᱮ ᱟ ᱟᱯᱮ ᱥᱮᱫ ᱢᱟ ᱛᱩᱭᱩ ᱯᱮ ᱜᱚᱡ ᱵᱟᱲᱟᱭᱮᱫ ᱠᱚ ᱛᱟᱦᱚᱞᱮ ᱢᱤᱫ ᱫᱤᱱ ᱜᱟᱱ ᱟᱹᱞᱤᱧ ᱦᱚᱸ ᱦᱚᱦᱚᱣᱟᱞᱤᱧ ᱵᱮᱱ ᱛᱩᱭᱩ ᱡᱤᱞ ᱞᱤᱧ ᱡᱚᱢᱟ ᱾
ᱦᱮᱸ ᱜᱚᱢᱠᱮ ᱮᱠᱟᱞ ᱡᱚᱛᱷᱟᱛ ᱜᱮ ᱾ ᱮᱠᱟᱞ ᱱᱟᱦᱟᱜ ᱞᱤᱧ ᱡᱟᱱᱟᱣ ᱟᱵᱮᱱᱟ ᱡᱟᱦᱟᱸ ᱛᱤᱥ ᱱᱟᱦᱟᱜ ᱱᱚᱝᱠᱟ ᱛᱩᱭᱩ ᱠᱚᱞᱮ ᱜᱚᱡ ᱞᱮᱠᱚ ᱠᱷᱟᱡ ᱾ ᱦᱮᱸᱥᱮ ᱜᱚᱢᱠᱮ ᱾
ᱦᱮᱸ ᱦᱮᱸ ᱾
ᱦᱮᱸ ᱟᱫᱚ ᱱᱚᱜᱼᱚ ᱱᱚᱝᱠᱟ ᱛᱩᱭᱩ ᱡᱤᱞ ᱡᱩᱫᱤᱢ ᱡᱚᱢᱟ ᱟᱨ ᱡᱟᱦᱟᱸ ᱛᱤᱥ ᱡᱩᱫᱤ ᱛᱩᱭᱩ ᱥᱩᱨ ᱛᱮ ᱟᱢᱮᱢ ᱪᱟᱞᱟᱜᱼᱟ ᱛᱩᱭᱩ ᱫᱚ ᱱᱟᱦᱟᱜ ᱟᱢ ᱧᱮᱞ ᱛᱮᱜᱮᱭ ᱫᱟᱹᱲᱟᱭ ᱾ ᱪᱮᱫᱟᱜ ᱥᱮ ᱟᱢ ᱛᱩᱭᱩ ᱡᱤᱞ ᱮᱢ ᱡᱚᱢ ᱟᱠᱟᱫᱟ ᱟᱢ ᱫᱚᱠᱚ ᱵᱚᱛᱚᱨ ᱟᱢᱟ ᱾ ᱛᱩᱭᱩ ᱦᱚᱸᱠᱚ ᱵᱩᱡᱷᱟᱹᱣ ᱧᱟᱢᱟ ᱵᱟᱝ ᱱᱩᱭ ᱴᱷᱮᱱ ᱫᱚ ᱪᱟᱞᱟᱜ ᱵᱟᱝ ᱜᱟᱱᱚᱜᱼᱟ ᱱᱩᱭ ᱫᱚ ᱡᱚᱡᱚᱢ ᱜᱮᱭᱟᱭ ᱾
ᱟᱪᱪᱷᱟ ᱾
ᱮᱠᱫᱚᱢ ᱥᱟᱹᱨᱤ ᱠᱟᱛᱷᱟ ᱵᱮᱱ ᱞᱟᱹᱭ ᱠᱮᱫᱟ ᱜᱚᱝᱠᱮ ᱛᱩᱭᱩ ᱡᱤᱞ ᱡᱚᱢ ᱞᱮᱠᱷᱟᱱ ᱩᱱᱤ ᱴᱷᱤᱠᱮ ᱵᱩᱡᱷᱟᱹᱣ ᱡᱮ ᱱᱩᱭ ᱫᱚ ᱛᱩᱭᱩ ᱡᱤᱞᱮ ᱡᱚᱢ ᱮᱫᱟ ᱥᱮ ᱡᱚᱢ ᱜᱮᱭᱟᱭ ᱥᱮ ᱢᱟᱱᱮ ᱡᱚᱢ ᱡᱚᱢᱮᱫ ᱠᱟᱱᱟᱭ ᱛᱚ ᱱᱩᱭ ᱫᱚ ᱴᱷᱮᱱ ᱫᱚ ᱥᱮᱱ ᱫᱚ ᱵᱟᱝᱜᱮ ᱜᱟᱱᱚᱜᱼᱟ ᱪᱮᱫᱟᱜ ᱥᱮ ᱵᱚᱛᱚᱨ ᱜᱮ ᱵᱩᱡᱷᱟᱹᱜᱼᱟ ᱛᱚᱠᱷᱚᱱ ᱫᱚ ᱾
ᱦᱳᱭ ᱜᱚᱝᱠᱮ ᱡᱟᱦᱟᱸ ᱞᱮᱠᱟ ᱫᱟᱹᱭᱠᱟᱹ ᱞᱮᱠᱟᱛᱮ ᱡᱩᱫᱤᱧ ᱞᱟᱹᱭᱟ ᱛᱟᱹᱨᱩᱵ ᱦᱚᱲ ᱠᱚ ᱡᱚᱢ ᱠᱚᱜᱮᱭᱟ ᱦᱮᱸ ᱥᱮ ᱜᱚᱝᱠᱮ ᱱᱚᱣᱟᱢ ᱵᱟᱲᱟᱭᱟ ᱥᱮ ᱵᱟᱝ?
ᱦᱮᱸ ᱜᱚᱝᱠᱮ ᱾
ᱟᱫᱚ ᱱᱚᱣᱟ ᱫᱚ ᱫᱟᱹᱭᱠᱟᱹ ᱞᱮᱠᱟᱛᱮ ᱱᱟᱦᱟᱜ ᱤᱧ ᱞᱟᱹᱭ ᱮᱫᱟ ᱾ ᱛᱟᱹᱨᱩᱵ ᱦᱚᱲ ᱠᱚ ᱡᱚᱢ ᱠᱚᱛᱮ ᱦᱚᱲ ᱛᱟᱹᱨᱩᱵ ᱥᱟᱢᱟᱝ ᱨᱮ ᱪᱟᱞᱟᱜ ᱠᱚ ᱵᱚᱛᱚᱨᱚᱜᱼᱟ ᱦᱮᱸ ᱥᱮ ᱾
ᱮᱠᱫᱚᱢ ᱾
ᱟᱫᱚ ᱚᱱᱠᱟ ᱜᱮ ᱡᱩᱫᱤ ᱛᱩᱭᱩ ᱟᱵᱚ ᱵᱚᱱ ᱡᱚᱢ ᱠᱚᱣᱟ ᱛᱩᱭᱩ ᱟᱵᱚ ᱥᱩᱨᱛᱮ ᱦᱤᱡᱩᱜ ᱠᱚ ᱵᱚᱛᱚᱨᱚᱜᱼᱟ ᱾
ᱟᱪᱪᱷᱟ ᱟᱪᱪᱷᱟ ᱮᱠᱫᱚᱢ ᱟᱹᱰᱤ ᱱᱟᱯᱟᱭ ᱠᱟᱛᱷᱟ ᱵᱮᱱ ᱞᱟᱹᱭ ᱟᱠᱟᱫᱟ ᱾
ᱦᱳᱭ ᱜᱚᱢᱠᱮ, ᱚᱱᱠᱟ ᱜᱮ ᱱᱚᱝᱠᱟ ᱛᱩᱭᱩ ᱠᱚ ᱵᱟᱢ ᱡᱚᱢ ᱞᱮᱠᱚ ᱠᱷᱟᱱ ᱛᱩᱭᱩ ᱫᱚ ᱢᱤᱫ ᱫᱤᱱ ᱛᱟᱹᱨᱩᱵ ᱵᱮᱱᱟᱣ ᱠᱟᱛᱮᱫ ᱟᱵᱚ ᱜᱮ ᱮᱱᱠᱷᱟᱱ ᱠᱚ ᱞᱟᱜᱟ ᱵᱟᱲᱟ ᱵᱚᱱᱟ ᱵᱤᱨ ᱠᱚ ᱠᱚᱨᱮ ᱦᱮᱸᱥᱮ ᱾
ᱮᱠᱫᱚᱢ ᱥᱟᱹᱨᱤ ᱠᱟᱛᱷᱟ ᱵᱮᱱ ᱞᱟᱹᱭ ᱠᱮᱫᱟ ᱾ ᱛᱚ ᱜᱚᱢᱠᱮ ᱟᱯᱮ ᱥᱮᱫ ᱫᱚ ᱵᱤᱨ ᱢᱮᱱᱟᱜᱼᱟ ᱥᱮ ᱵᱟᱝᱟ ᱛᱟᱦᱚᱞᱮ?
ᱦᱮᱸ ᱜᱚᱢᱠᱮ ᱵᱤᱨ ᱠᱚᱢᱟ ᱢᱮᱱᱟᱜ ᱫᱚ ᱢᱮᱱᱟᱜ ᱜᱮᱭᱟ ᱟᱫᱚ ᱩᱱᱟᱹᱜ ᱢᱟᱨᱟᱝ ᱢᱟᱨᱟᱝ ᱵᱤᱨ ᱫᱚ ᱱᱟᱦᱟᱜ ᱵᱟᱹᱱᱩᱜᱼᱟ ᱦᱩᱰᱤᱧ ᱦᱩᱰᱤᱧ ᱧᱚᱜ ᱵᱤᱨ ᱜᱮ ᱢᱮᱱᱟᱜᱼᱟ ᱾ ᱛᱩᱭᱩ ᱠᱚ ᱩᱰᱩᱠᱚᱜ ᱞᱮᱠᱟ ᱫᱚ ᱟᱫᱚ ᱱᱚᱣᱟ ᱵᱤᱨ ᱠᱚᱨᱮ ᱜᱮ ᱛᱩᱭᱩ ᱠᱚᱠᱚ ᱵᱚᱞᱚᱜ ᱜᱮᱭᱟ ᱾ ᱟᱨ ᱱᱚᱝᱠᱟ ᱚᱲᱟᱜ ᱥᱩᱨ ᱥᱩᱨ ᱱᱚᱛᱮ ᱜᱮ ᱜᱟᱡᱟᱲ ᱠᱚᱦᱚᱸ ᱢᱮᱱᱟᱜ ᱜᱮᱭᱟ, ᱱᱚᱣᱟ ᱜᱟᱡᱟᱲ ᱠᱚᱨᱮ ᱛᱩᱭᱩ ᱠᱚᱠᱚ ᱩᱠᱩᱜ ᱜᱮᱭᱟ ᱾ ᱟᱨ ᱢᱟᱫ ᱠᱚᱨᱮ ᱫᱚ ᱱᱟᱦᱟᱜ ᱨᱩᱰᱟᱹ ᱠᱚᱠᱚ ᱛᱟᱦᱮᱱ ᱜᱮᱭᱟ ᱾
ᱛᱟᱦᱚᱞᱮ ᱜᱚᱝᱠᱮ ᱥᱚᱜᱚᱜ ᱠᱚᱦᱚᱸ ᱧᱮᱞ ᱟᱠᱟᱜ ᱠᱚᱜᱮ?
ᱦᱮᱸ ᱜᱚᱝᱠᱮ ᱥᱚᱜᱚᱜ ᱫᱚ ᱟᱹᱰᱤ ᱫᱤᱱ ᱨᱮ ᱧᱮᱞ ᱦᱩᱭ ᱟᱠᱟᱱᱟ ᱟᱫᱚ ᱱᱮᱛᱟᱨ ᱢᱟ ᱱᱩᱠᱩ ᱥᱚᱜᱚᱫ ᱢᱟ ᱱᱟᱦᱟᱜ ᱠᱚ ᱠᱚᱢᱟᱣ ᱟᱠᱟᱱᱟ ᱟᱞᱮ ᱥᱮᱫ ᱵᱟᱠᱩ ᱧᱮᱞ ᱛᱤᱭᱳᱜᱚᱜ ᱠᱟᱱᱟ ᱾ ᱟᱯᱮ ᱥᱮᱫ ᱜᱮ ᱧᱮᱞ ᱛᱤᱭᱳᱜᱚᱜ ᱠᱟᱱᱟ ᱠᱚ ᱥᱮ ᱵᱟᱝ ᱜᱚᱝᱠᱮ ᱥᱚᱜᱚᱫ ᱫᱚ?
ᱜᱚᱝᱠᱮ ᱞᱟᱹᱭ ᱞᱮᱠᱷᱟᱱ ᱟᱞᱮ ᱥᱮᱫ ᱦᱚᱸ ᱥᱚᱜᱚᱫ ᱫᱚ ᱵᱟᱠᱩ ᱧᱮᱞ ᱛᱤᱭᱳᱜᱚᱜ ᱠᱟᱱᱟ ᱾ ᱚᱱᱟᱜᱮ ᱥᱚᱜᱚᱫ ᱫᱚ ᱜᱚᱝᱠᱮ ᱛᱟᱦᱚᱞᱮ ᱟᱹᱰᱤ ᱜᱟᱱ ᱜᱮᱠᱚ ᱠᱚᱢ ᱟᱠᱟᱱᱟ ᱥᱮ ᱪᱮᱫ?
ᱦᱳᱭ ᱜᱚᱢᱠᱮ ᱮᱠᱟᱞ ᱛᱮ ᱡᱚᱢ ᱪᱟᱵᱟ ᱟᱠᱟᱱᱟ ᱠᱚ ᱾ ᱟᱫᱚ ᱜᱚᱢᱠᱮ ᱞᱟᱹᱭᱫᱟᱹᱧ ᱟᱹᱰᱤ ᱜᱟᱱ ᱞᱟᱝ ᱨᱚᱯᱚᱲ ᱠᱮᱫᱟ ᱦᱮᱸᱥᱮ ᱟᱫᱚ ᱚᱠᱛᱚ ᱠᱚᱦᱚᱸ ᱦᱩᱭᱮᱱ ᱛᱟᱞᱟᱝᱟ ᱾ ᱛᱮᱦᱤᱧ ᱫᱚ ᱟᱫᱚ ᱱᱚᱝᱠᱟ ᱜᱮᱞᱟᱝ ᱨᱚᱯᱚᱲᱟ ᱦᱚᱭ᱾
ᱦᱮᱸ ᱜᱚᱝᱠᱮ᱾